ᱦᱮᱞᱳ ᱦᱟᱭ ᱱᱟᱯᱟᱭ ᱵᱟᱲᱟ ᱜᱮᱭᱟᱵᱮᱱ ᱛᱚ? ᱦᱳᱭ ᱟᱨ ᱨᱚᱲ ᱠᱚ ᱚᱠᱟ ᱞᱮᱠᱮ ᱟᱹᱡᱚᱢᱚᱜ
ᱦᱳᱭ, ᱨᱚᱲ ᱠᱚᱢᱟ ᱟᱹᱰᱤᱻ ᱨᱤᱞᱟᱹᱢᱟᱢᱟ ᱴᱟᱲᱟᱝ ᱴᱟᱲᱟᱝ ᱟᱸᱡᱚᱢᱚᱜ ᱠᱟᱱ ᱛᱟᱵᱤᱱᱟ᱾
ᱟᱪᱪᱷᱟ ᱟᱪᱪᱷᱟ᱾
ᱦᱳᱭ ᱦᱮᱸ᱾
ᱦᱮᱸ ᱟᱫᱚ ᱟᱵᱮᱱᱟᱼᱜ ᱦᱜ ᱱᱟᱯᱟᱭ ᱜᱮ ᱟᱸᱡᱚᱢᱚᱜ ᱠᱟᱱᱟ ᱱᱤᱭᱟᱹ ᱜᱷᱟᱹᱲᱤᱡ ᱫᱚ ᱟᱸᱫᱚ ᱦᱟᱸᱜ ᱚ ᱦᱚᱜ ᱚᱭ ᱦᱟᱸ ᱡᱟᱦᱟᱸ ᱯᱷᱳᱱ ᱨᱮᱱᱟᱹᱜ ᱡᱟᱦᱟᱸ ᱞᱟᱭᱤᱱ ᱚᱱᱟᱦᱟᱸᱜ ᱩᱞᱴᱟᱹ ᱯᱟᱞᱴᱟ ᱞᱮᱱᱹᱠᱟᱱᱡ ᱦᱟᱸᱜ ᱟᱫᱚ ᱦᱟᱸᱜ ᱮᱴᱠᱮᱸᱴᱚᱬᱮᱜᱼᱟ ᱡᱩᱫᱤᱭᱳ ᱟᱸᱡᱚᱢ ᱨᱮ ᱟᱫᱚ ᱚᱱᱟ ᱞᱟᱹᱜᱤᱫ ᱛᱮᱟᱸᱜ ᱤᱠᱟᱹ ᱞᱤᱧ ᱠᱷᱚᱡᱚᱼᱜ ᱠᱟᱱᱟ᱾
ᱦᱳᱭ ᱚᱱᱟ ᱫᱚ ᱵᱟᱹᱵᱚᱱ ᱧᱮᱞ ᱫᱚᱦᱚ ᱟᱹᱠᱟᱫᱟ ᱛᱚ ᱚᱠᱟ ᱥᱩᱢᱟᱹᱭ ᱪᱮᱫ ᱞᱮᱠᱟ ᱜᱚᱫ ᱫᱚᱜᱼᱟ ᱦᱳᱭ ᱦᱳᱭ᱾
ᱟᱫᱚ ᱦᱟᱸᱜ ᱞᱤᱧ ᱞᱟᱹᱭᱫᱟ ᱱᱚᱜᱼᱚᱭ ᱡᱟᱦᱟᱸ ᱤᱭᱟᱹ ᱛᱮᱦᱤᱧ ᱫᱚ ᱦᱟᱸᱜ ᱱᱚᱣᱟ ᱟᱸᱵᱚᱜ ᱱᱚᱜ ᱱᱚᱣᱟ ᱡᱟᱦᱟᱸ ᱫᱷᱩᱲᱤ ᱫᱷᱟᱹᱨᱛᱤ ᱨᱮᱹ᱾
ᱦᱳᱭ᱾
ᱱᱚᱜ ᱚᱭ ᱡᱟᱦᱟᱸᱦᱩ ᱯᱷᱳᱱ ᱴᱤᱵᱷᱤ ᱱᱚᱣᱟ ᱱᱚᱜ ᱱᱚᱣᱟ ᱠᱚ ᱠᱟᱹᱴᱤᱡ ᱱᱚᱣᱟ ᱠᱚ ᱥᱟᱞ ᱢᱤᱰᱤᱭᱟ ᱠᱚ ᱱᱚᱣᱟ ᱠᱚ ᱵᱟᱨᱮᱛᱮ ᱠᱟᱹᱴᱤᱡ ᱞᱟᱝ ᱨᱚᱯ ᱯᱚᱲᱟ ᱦᱳᱭ, ᱦᱳᱭ ᱦᱳᱭ᱾ ᱦᱮᱸ ᱞᱟᱹᱭ ᱫᱟᱞᱤᱧ ᱡᱮ ᱱᱚᱜ ᱚᱚᱭ ᱡᱮ ᱯᱷᱳᱱ ᱡᱩᱜᱽ ᱟᱨᱹᱟᱢᱵᱚ ᱠᱟᱱ ᱛᱟ ᱵᱚᱱᱹᱫᱚᱳᱭ᱾
ᱦᱳᱭ᱾
ᱟᱫᱚ ᱦᱟᱸᱜ ᱱᱚᱣᱟ ᱫᱚ ᱦᱟᱸᱜ ᱟᱸᱵᱮᱱ ᱫᱚ ᱛᱤᱱᱟᱹᱜ ᱴᱟ ᱱᱟᱯᱟᱭ ᱵᱮᱱ ᱢᱮᱛᱟᱜᱼᱟ ᱟᱨ ᱛᱤᱱᱟᱹᱜ ᱴᱟ ᱦᱟᱸᱜ ᱵᱟᱝ ᱵᱟᱹᱲᱤᱡ ᱵᱮᱱ ᱢᱮᱛᱟᱜᱼᱟ᱾
ᱦᱳᱭ ᱟᱫᱚ ᱟᱹᱰᱤ ᱱᱟᱯᱟᱭ ᱠᱩᱠᱞᱤ ᱵᱤᱱ ᱤᱧ ᱠᱩᱠᱞᱤᱭ ᱟᱠᱟᱫ ᱞᱤᱧᱟᱹ ᱟᱫᱚ ᱟᱹᱞᱤᱧᱟᱜ ᱢᱚᱱᱮᱛᱮ ᱟᱨᱠᱤ ᱮᱸ ᱢᱤᱫ ᱯᱚᱠᱷᱮ ᱫᱚ ᱱᱟᱯᱟᱭ ᱠᱟᱱ ᱜᱮᱭᱟᱹ ᱯᱷᱳᱱ ᱩᱰᱩᱚᱝ ᱠᱟᱛ ᱛᱮ ᱟᱨ ᱢᱤᱫ ᱯᱚᱠᱷᱮ ᱫᱚ ᱚᱱᱠᱟ ᱫᱚ ᱵᱟᱝ ᱱᱟᱯᱟᱭ ᱠᱟᱱᱟ᱾ ᱪᱮᱫᱟᱜ ᱞᱤᱧ ᱞᱟᱹᱭᱟ ᱮ ᱯᱟᱹᱦᱤᱞ ᱢᱟ ᱚᱱᱠᱟ ᱯᱷᱳᱱ ᱠᱚ ᱵᱟᱝ ᱛᱟᱦᱮᱸ ᱠᱟᱱᱟ᱾ ᱩᱱᱫᱚ ᱟᱨᱹᱠᱤ ᱪᱮᱫ ᱞᱤᱧ ᱞᱟᱹᱭᱟ! ᱥᱟᱺᱜᱤᱧ ᱥᱟᱺᱜᱤᱧ ᱯᱮᱲᱟ ᱠᱚ ᱥᱟᱞᱟᱜ ᱥᱮ ᱥᱟᱜᱤᱧ ᱨᱮᱱᱟᱼᱜ ᱟᱸᱵᱚ ᱠᱷᱳᱡᱽ ᱠᱷᱚᱵᱚᱨ ᱪᱮᱫ ᱦᱚᱸ ᱵᱟᱵᱚᱱ ᱧᱟᱢᱮᱫ ᱛᱟᱦᱮᱸᱜᱼᱟ ᱥᱮ᱾ ᱯᱟᱹᱦᱤᱞ ᱢᱟ ᱪᱤᱴᱷᱤ ᱡᱩᱜᱽ ᱛᱟᱦᱮᱸ ᱠᱟᱱ ᱪᱤᱴᱷᱤ ᱦᱟᱯᱭ ᱡᱟᱦᱟᱸ ᱛᱤᱥ ᱡᱩᱚᱫᱤᱵᱩᱱ ᱠᱳᱞᱟ ᱟᱨᱠᱤ ᱚᱱᱟ ᱦᱚᱸ ᱟ ᱫᱤᱱ ᱯᱚᱨᱮ ᱥᱮᱱᱚᱜᱼᱟ᱾ ᱟᱫᱚ ᱦᱚᱜᱼᱚᱭ ᱱᱚᱝᱹᱠᱟ ᱠᱷᱟᱹᱛᱤᱨ ᱛᱮ ᱡᱳᱜᱟᱡᱳᱜᱽ ᱫᱚ ᱦᱟᱸᱜ ᱚᱸᱱᱠᱟ ᱫᱚ ᱵᱟᱝ ᱛᱟᱦᱮᱸ ᱠᱟᱱ ᱛᱟᱵᱚᱱᱟ ᱥᱮ ᱟᱨ ᱯᱷᱩᱱ ᱩᱰᱩᱠ ᱠᱟᱹᱛᱮᱜ ᱢᱟ ᱟᱹᱰᱤ ᱜᱮ ᱥᱩᱵᱤᱫᱷᱟ ᱟᱠᱟᱱ ᱡᱟᱦᱟᱸ ᱛᱤᱱᱟᱹᱜ ᱥᱟᱺᱜᱤᱧ ᱨᱮᱹᱜᱮᱵᱤᱱ ᱛᱟᱦᱮᱱ ᱠᱷᱚᱵᱚᱨ ᱫᱚ ᱱᱤᱛᱚᱜ ᱜᱮᱵᱤᱱ ᱧᱟᱢ ᱜᱚᱫᱟ, ᱵᱟᱝ ᱥᱮ? ᱟᱨ ᱢᱤᱫ ᱯᱚᱠᱠᱷᱮ ᱞᱤᱧ ᱞᱟᱹᱭᱟ ᱡᱟᱦᱟᱸ ᱫᱚ ᱵᱟᱹᱲᱤᱡᱚᱜ ᱠᱟᱱᱟ,
ᱦᱳᱭ᱾
ᱵᱟᱹᱲᱤᱡ ᱢᱟᱱᱮ ᱪᱮᱫ ᱞᱮᱠᱟᱞᱤᱧ ᱞᱟᱹᱭᱟ, ᱟᱵᱚ ᱡᱩᱫᱤ ᱵᱟᱲᱤᱡ ᱠᱟᱢᱤ ᱨᱮᱵᱚᱱ ᱞᱟᱜᱟᱣᱟ ᱛᱟᱦᱚᱞᱮ ᱵᱟᱹᱲᱤᱡ ᱜᱮᱵᱚᱱ ᱵᱩᱡᱟ ᱵᱟᱝ ᱥᱮ, ᱟᱫᱚ ᱦᱚᱸᱜᱼᱚᱭ ᱵᱟᱹᱲᱤᱡ ᱫᱚ ᱪᱮᱫ ᱞᱮᱼᱼ ᱠᱟᱞᱤᱧ ᱞᱟᱹᱭ ᱮᱫᱟ, ᱜᱤᱫᱟᱹᱨ ᱯᱤᱫᱟᱹᱨ ᱦᱚᱸᱜ-ᱚᱭ ᱡᱮ ᱯᱷᱳᱱ ᱧᱟᱢ ᱠᱟ ᱠᱟᱛᱮᱜ ᱚᱞᱚᱜ ᱥᱮ ᱥᱤᱠᱷᱱᱟᱹᱛ ᱵᱟᱝ ᱠᱚ ᱥᱤᱠᱷᱱᱟᱹᱛᱚᱜ ᱠᱟᱱᱟ, ᱚᱱᱟ ᱦᱚᱛᱮᱡ ᱛᱮ ᱚᱱ ᱠᱟ ᱚᱝᱠᱟ ᱦᱤᱥᱟᱹᱵᱽ ᱛᱮᱫᱚ ᱵᱟᱹᱲᱤᱡ ᱧᱚᱜ ᱜᱮᱭᱟ ᱟᱨᱠᱤ᱾
ᱟᱪᱪᱷᱟ ᱟᱪᱪᱷᱟ᱾
ᱯᱷᱳᱱ ᱫᱚᱢᱮ ᱧᱮᱞ ᱦᱚᱸ ᱵᱟᱝ ᱱᱟᱯᱟᱭ-ᱟ ᱥᱮ, ᱟᱫᱚ ᱟᱵᱚ ᱡᱩᱫᱤ ᱯᱷᱳᱱ ᱪᱮᱫ ᱞᱮᱠᱟ ᱵᱚᱱ ᱵᱮᱵᱚᱦᱟᱨᱟ ᱚᱱᱚᱝᱠᱟ ᱦᱤᱥᱟᱹᱵ ᱛᱮ ᱱᱟᱯᱟᱭ ᱠᱷᱟᱱ ᱟᱹᱰᱤ ᱱᱟᱯᱟᱭ-ᱟ, ᱟᱨ ᱵᱟᱝᱠᱷᱟᱱ ᱫᱚ ᱟᱹᱰᱤ ᱵᱟᱹᱲᱤᱡᱼᱟ, ᱦᱳᱭ ᱱᱚᱜᱼᱚ ᱱᱚᱝᱠᱟ᱾ ᱦᱩᱸ, ᱟᱫᱚ ᱟᱵᱤᱱ ᱜᱮ ᱱᱚᱣᱟ ᱤᱫᱤ ᱠᱟᱛᱮᱜ ᱪᱮᱫᱠᱟ ᱵᱤᱱ ᱢᱮᱱᱟ ᱪᱮᱫ ᱵᱤᱱ ᱢᱮᱱᱟ?
ᱟᱪᱪᱷᱟ ᱟᱪᱪᱷᱟ, ᱟᱞᱤᱧ ᱫᱚᱞᱤᱧ ᱞᱟᱹᱭᱟ ᱡᱮ, ᱯᱷᱳᱱ ᱛᱟᱦᱮᱸ ᱫᱚ ᱦᱟᱸᱜ ᱵᱟᱝ ᱱᱟᱯᱟᱭ ᱜᱮᱞᱤᱧ ᱞᱟᱹᱭᱟ, ᱢᱤᱫ, ᱢᱤᱫ ᱥᱮᱫ ᱛᱮᱫᱚ ᱦᱟᱸᱜ᱾ ᱟᱨ ᱢᱤᱫ ᱥᱮᱫ ᱛᱮᱫᱚᱞᱤᱧ ᱞᱟᱹᱭᱟ ᱟᱰᱤ ᱱᱟᱯᱟᱭ ᱠᱟᱱᱟ, ᱟᱫᱚ ᱡᱟᱦᱟᱸ ᱵᱟᱝ ᱛᱟᱦᱮᱸ ᱨᱮᱱᱟᱜ ᱱᱟᱯᱟᱭ ᱞᱤᱧ ᱞᱟᱹᱭᱮᱫᱟ ᱚᱱᱟ ᱫᱚ ᱦᱟᱸᱜ ᱞᱤᱧ ᱞᱟᱹᱭ ᱮᱫᱟ, ᱦᱚᱸᱜ-ᱚᱭ ᱡᱟᱦᱟᱸ, ᱢᱟᱲᱟᱝ ᱦᱚᱲ ᱠᱚ ᱡᱟᱦᱟᱸᱭ ᱥᱮᱫᱟᱭ ᱨᱮᱱ ᱦᱚᱲ ᱠᱚ ᱛᱟᱦᱮᱸ ᱠᱟᱱ ᱫᱚ ᱦᱟᱯᱲᱟᱢ ᱠᱚ, ᱱᱩᱠᱩ ᱠᱩᱫᱚ ᱦᱟᱸᱜ ᱢᱟᱛᱚ ᱚᱝᱠᱟ ᱯᱷᱳᱱ ᱡᱩᱜᱽ ᱵᱟᱝ ᱛᱟᱦᱮᱸ ᱠᱟᱱ ᱠᱷᱟᱹᱛᱤᱨ ᱟᱫᱚ ᱪᱤᱴᱷᱤ ᱥᱟᱠᱟᱢ ᱛᱮᱜᱮ ᱛᱚ ᱦᱟᱸᱜ ᱠᱚ ᱨᱚᱯᱚᱲᱼᱚᱜ ᱠᱟᱱ ᱛᱟᱦᱮᱸᱫ ᱥᱮ ᱟᱨ ᱩᱱ ᱫᱚ ᱦᱟᱸᱜ ᱩᱱᱟᱹᱜ ᱥᱟᱺᱜᱤᱧ ᱥᱟᱺᱜᱤᱧ ᱯᱮᱲᱟ ᱯᱟᱹᱲᱦᱟᱹᱜ ᱦᱚᱸ ᱛᱚ ᱦᱟᱸᱜ ᱵᱟᱝ ᱠᱚ ᱛᱟᱦᱮᱸ ᱠᱟᱱ ᱛᱟᱠᱩᱣᱟ ᱥᱮ,
ᱟ ᱦᱳᱭ᱾
ᱟᱫᱚ ᱚᱱᱟ ᱠᱷᱟᱹᱛᱤᱨ ᱟᱫᱚ ᱩᱸᱻ ᱩᱱᱫᱚ ᱥᱩᱨ ᱥᱩᱯᱩᱨ ᱨᱮᱱ ᱜᱮ ᱯᱮᱲᱟ ᱯᱟᱹᱲᱦᱟᱹᱜᱼᱟᱜ ᱫᱚ ᱨᱩᱣᱟᱹ ᱦᱟᱥᱩ ᱠᱚᱨᱮ ᱦᱚᱸᱵᱮᱱ ᱥᱮᱱ ᱦᱮᱡ ᱫᱟᱲᱮᱭᱼᱟᱜ ᱛᱟᱦᱮᱸᱫ ᱞᱚᱜᱚᱱ ᱢᱟᱪᱷᱟ ᱜᱮ᱾
ᱦᱳᱭ, ᱟᱫᱚ ᱚᱱᱟ ᱢᱤᱫᱴᱮᱱ ᱟᱨ ᱟᱸᱻ ᱢᱟᱱᱮ ᱪᱮᱫ ᱞᱤᱧ ᱞᱟᱹᱭᱟ ᱟᱫᱚ ᱩᱱᱤ ᱟᱞᱤᱧ ᱫᱚ ᱱᱚᱝᱠᱟᱞᱤᱧ ᱞᱟᱹᱭᱟ ᱡᱮ ᱦᱚᱸᱜ-ᱚᱭ ᱡᱟᱦᱟᱸ ᱱᱮᱛᱟᱨᱼᱟᱜ ᱡᱩᱜ ᱩᱰᱩᱠ ᱠᱟᱱ ᱫᱚ
ᱦᱳᱭ᱾
ᱱᱚᱣᱟ ᱡᱩᱜᱽ ᱦᱤᱥᱟᱹᱵ ᱛᱮᱫᱚ ᱯᱷᱳᱱ ᱵᱟᱝ ᱛᱟᱦᱮᱸ ᱞᱮᱝᱠᱷᱟᱱ ᱫᱚ ᱦᱟᱸᱜ ᱵᱟᱵᱚᱱ ᱛᱟᱦᱮᱸ ᱫᱟᱲᱮᱭᱟᱜ ᱠᱮᱭᱟ᱾
ᱦᱳᱭ, ᱱᱮᱛᱟᱨ ᱡᱟᱦᱟᱸ ᱡᱟᱢᱟᱱᱟ ᱠᱟᱱᱟ ᱳᱱ ᱱᱚᱣᱟ ᱡᱟᱢᱟᱱᱟ ᱨᱮ ᱫᱚ ᱯᱷᱳᱱ ᱵᱟᱝ ᱛᱟᱦᱮᱸᱱᱟ, ᱚᱱᱟ ᱫᱚ ᱟᱰᱤ ᱢᱟᱱᱮ ᱪᱮᱫ ᱞᱤᱧ ᱞᱟᱹᱭᱟ ᱵᱟᱵᱚᱱ ᱛᱟᱦᱮᱸ ᱫᱟᱲᱮᱭᱟᱜᱼᱟ ᱟᱵᱚ, ᱠᱟᱨᱚᱱ ᱦᱚᱸᱜᱼᱚᱭ ᱡᱮᱵᱚᱱ ᱯᱟᱹᱨᱠᱟᱹᱣ ᱟᱠᱟᱱ ᱫᱚ
ᱦᱳᱭ ᱦᱳᱭ᱾
ᱵᱟᱥ ᱦᱳᱭ ᱯᱷᱳᱱ, ᱟᱨᱠᱤ ᱧᱟᱢ ᱠᱟᱛᱮᱫ ᱦᱟᱸᱰᱮ ᱱᱟᱰᱮᱱᱼᱟᱜ ᱠᱷᱚᱵᱚᱨ ᱥᱮᱻ, ᱟᱜ ᱡᱷᱚᱛᱚ ᱠᱤᱪᱷᱩ ᱵᱚᱱ ᱯᱷᱳᱱ ᱫᱟᱨᱟᱭ ᱛᱮ ᱱᱤᱛᱚᱜ ᱫᱚ ᱡᱷᱚᱛᱚ ᱜᱮᱵᱤᱱ ᱧᱟ ᱧᱟᱢᱟ᱾ ᱵᱟᱝ ᱥᱮ? ᱥᱟᱺᱜᱤᱧ ᱨᱮᱱᱟᱜ ᱡᱤᱱᱤᱥ ᱦᱚᱸ ᱥᱩᱨ ᱨᱮᱵᱤᱱ ᱧᱮ-ᱧᱟᱢᱟ᱾
ᱦᱳᱭ, ᱚᱱᱟ ᱥᱟᱶᱛᱮ ᱦᱟᱸᱜ ᱟᱨᱚ ᱵᱟᱹᱲᱤᱡ ᱫᱤᱠ ᱫᱚ ᱦᱟᱸᱜ ᱱᱚᱝᱠᱟ ᱦᱚᱸ ᱦᱩᱭᱩᱜᱼᱟ, ᱡᱟᱦᱟᱸ ᱫᱚ ᱜᱤᱫᱟᱹᱨ ᱯᱤᱫᱟᱹᱨ ᱯᱟᱲᱦᱟᱜ ᱨᱮᱱᱟᱜ ᱡᱟᱦᱟᱸ ᱟᱠᱩᱣᱟᱜ ᱵᱩᱫᱽᱫᱷᱤ ᱜᱮᱭᱟᱱ ᱢᱮᱱᱟᱜ ᱟᱠᱟᱫ ᱛᱟ ᱠᱚ ᱫᱚ, ᱟᱫᱚ ᱱᱚᱣᱟ ᱯᱷᱳᱱ ᱠᱷᱟᱹᱛᱤᱨ ᱜᱮ ᱦᱟᱸᱜ ᱩᱱᱠᱩ ᱵᱩᱫᱽᱫᱷᱤ ᱜᱮᱭᱟᱱ ᱦᱟᱸᱜ ᱡᱟᱦᱟᱸ ᱚᱱᱟ ᱜᱤᱫᱷᱤ ᱨᱮ ᱡᱟᱦᱟᱸ ᱵᱩᱫᱽ ᱫᱷᱤ ᱜᱮᱭᱟᱱ ᱵᱚᱞᱚᱜ ᱛᱟᱦᱮᱸᱫ ᱚᱱᱟ ᱜᱤᱫᱷᱤ ᱨᱮᱭᱟᱜ ᱫᱩᱣᱟᱹᱨ ᱫᱚ ᱦᱟᱸᱜ ᱮᱥᱮᱫ ᱟᱠᱟᱱ ᱛᱟᱠᱚᱣᱟ, ᱱᱚᱣᱟ ᱯᱷᱳᱱ ᱠᱷᱟᱹᱛᱤᱨ ᱛᱮ᱾ ᱟᱹᱞᱤᱧᱼᱟᱜ ᱱᱚᱝᱠᱟ ᱪᱤᱱᱛᱟᱹ ᱵᱷᱟᱵᱱᱟ ᱛᱟᱞᱮ᱾ ᱟᱫᱚ ᱤᱱᱟᱹ ᱠᱷᱟᱹᱛᱤᱨ ᱛᱮ ᱦᱟᱸᱜ ᱞᱤᱧ ᱞᱟᱹᱭᱟ
ᱦᱳᱭ ᱞᱟᱹᱭ ᱫᱟᱞᱤᱧ ᱟᱵᱤᱱ ᱡᱟᱦᱟᱸ ᱵᱤᱱ ᱢᱮᱱ ᱠᱮᱼᱟ ᱚᱱᱟ ᱦᱚᱸ ᱱᱟᱯᱟᱭ ᱜᱮᱵᱤᱱ ᱢᱮᱱ ᱠᱮᱼᱟ ᱟᱨ ᱢᱤᱫ ᱥᱮᱫ ᱛᱮ ᱦᱚᱸᱜ-ᱚᱭ ᱡᱮᱢᱚᱱ ᱯᱷᱳᱱ ᱠᱚᱨᱮᱜ ᱦᱚᱸ ᱱᱟᱯᱟᱭ ᱫᱚ ᱱᱟᱯᱟᱭᱼᱚᱜ ᱠᱟᱱ ᱜᱮᱭᱟ ᱡᱟᱦᱟᱸᱭ ᱜᱤᱫᱽᱨᱟᱹ ᱚᱞᱚᱜ ᱯᱟᱲᱦᱟᱜ ᱟᱨᱠᱤ ᱮ ᱱᱚᱸᱰᱮ ᱡᱟᱦᱟᱱᱟᱜ ᱜᱮᱵᱤᱱ ᱥᱟᱨᱪ ᱪᱟ ᱯᱷᱳᱱ ᱨᱮ᱾ ᱚᱱᱟ ᱦᱚᱸ ᱚᱱᱟ ᱜᱮ ᱮᱸ ᱟᱨᱠᱤ ᱧᱟᱢᱼᱟᱵᱤᱱ᱾ ᱟ ᱡᱟᱦᱟᱱᱟᱜ ᱜᱮ ᱵᱟᱹᱵᱤᱱ ᱵᱩᱡ ᱪᱟᱲᱮᱭᱟᱜᱼᱟ ᱚᱱᱟ ᱵᱤᱱ ᱧᱮᱞ ᱨᱮᱦᱚᱸ ᱵᱤᱱ ᱵᱩᱡᱽ ᱫᱟᱲᱮᱭᱟᱜᱼᱟ ᱟᱨᱠᱤ ᱵᱤᱱ ᱡᱷᱚᱛᱚ ᱵᱤᱱ ᱧᱟᱢᱟ ᱟᱨᱠᱤ ᱤᱭᱟᱹ ᱢᱟᱱᱮ ᱴᱤᱭᱩᱥᱚᱱ ᱞᱮᱠᱟ ᱟᱨᱠᱤ᱾
ᱦᱳᱭ ᱦᱳᱭ ᱟᱫᱚ ᱦᱟᱸᱜ ᱚᱱᱟ ᱢᱟᱛᱚ ᱦᱮᱸ ᱜᱮ᱾ ᱟᱸᱻ᱾ ᱦᱳᱭ ᱢᱟ ᱞᱟᱹᱭ ᱵᱮᱱ᱾
ᱟᱫᱚ ᱢᱤᱫ ᱥᱮᱫ ᱛᱮᱫᱚ ᱱᱟᱯᱟᱭᱚᱜ ᱠᱟᱱ ᱜᱮᱭᱟ ᱟᱨ ᱢᱤᱫ ᱥᱮᱫ ᱛᱮᱫᱚ ᱵᱟᱝ ᱟᱞᱤᱧ ᱦᱚᱸᱞᱤᱧ ᱚᱱᱠᱟ ᱜᱮᱞᱤᱧ ᱵᱩᱡ
ᱟᱪᱪᱷᱟ, ᱦᱳᱭ ᱛᱚ ᱟᱫᱚ ᱦᱟᱸᱜ ᱟᱫᱚ ᱦᱚᱸᱜᱼᱚᱭ ᱡᱟᱦᱟᱸ ᱞᱤᱧ ᱞᱟᱹᱭ ᱠᱮᱫ ᱚᱱᱟ ᱵᱟᱹᱲᱤᱡ ᱫᱤᱠ ᱢᱟᱞᱤᱧ ᱞᱟᱹᱭ ᱠᱮᱫ ᱜᱮ᱾
ᱦᱮᱸ᱾
ᱟᱨ ᱵᱷᱟᱜᱮ ᱫᱤᱠ ᱫᱚ ᱚᱱᱮ ᱡᱮᱢᱚᱱ ᱟᱵᱮᱱ ᱵᱮᱱ ᱞᱟᱹᱭ ᱠᱮᱜᱼᱟ ᱡᱟᱦᱟᱸ ᱫᱚ ᱯᱷᱳᱱ ᱠᱷᱟᱹᱛᱤᱨ ᱛᱮ ᱦᱟᱱᱮ ᱥᱟᱸᱜᱤᱧ ᱨᱮᱱᱟᱜ ᱡᱤᱱᱤᱥ ᱥᱩᱨ ᱨᱮᱵᱚᱱ ᱧᱮᱞ ᱧᱟᱢ ᱮᱫᱟ ᱟᱨ ᱚᱱᱟ ᱥᱟᱶᱛᱮ ᱱᱮᱛᱟᱨ ᱫᱚ ᱦᱟᱸᱜ ᱯᱷᱳᱱ ᱡᱩᱜᱽ ᱠᱷᱟᱛᱤᱨ ᱛᱮ ᱟᱹᱰᱤ ᱥᱟᱺᱜᱤᱧ ᱥᱟᱺᱜᱤᱧ ᱯᱮᱲᱟ ᱯᱟᱹᱲᱦᱟᱹᱜ ᱦᱮᱱᱟᱜ ᱟᱠᱟᱫ ᱠᱚ ᱛᱟᱵᱩᱱᱟ ᱦᱟᱸᱜ᱾
ᱦᱳᱭ᱾
ᱦᱳᱭ ᱟᱨ ᱱᱤᱛᱚᱜ ᱫᱚ ᱦᱟᱸᱜ ᱵᱟᱨᱦᱮ ᱫᱤᱥᱚᱢ ᱠᱚᱢᱟ ᱥᱟᱱᱟᱢ ᱦᱚᱲ ᱢᱟ ᱵᱟᱵᱩᱱ ᱪᱟᱞᱟᱣ ᱫᱟᱲᱮᱜ ᱠᱟᱱᱟ᱾ ᱥᱮ᱾ ᱟᱫᱚ ᱚᱱᱟ ᱯᱷᱳᱱ ᱨᱮ ᱠᱚᱨᱮ ᱦᱟᱸᱜ ᱜᱮ ᱦᱟᱸᱜ ᱵᱚᱱ ᱧᱮᱞ ᱵᱟᱲᱟᱭᱫᱟ᱾
ᱦᱳᱭ᱾
ᱦᱳᱭ ᱟ ᱚᱱᱟ ᱠᱟᱹᱴᱤᱡ ᱠᱟᱹᱴᱤᱡ ᱜᱤᱫᱽᱨᱟᱹ ᱠᱚ ᱯᱚᱠᱠᱷᱮ ᱫᱚᱞᱤᱧ ᱞᱟᱹᱭᱟ ᱟᱹᱞᱤᱧ ᱫᱚᱞᱤᱧ ᱞᱟᱹᱭᱟ ᱩᱱᱠᱩ ᱫᱚ ᱦᱟᱸᱜ ᱢᱟᱱᱮ ᱯᱷᱳᱱ ᱫᱚ ᱦᱟᱸᱜ ᱩᱱᱠᱩ ᱫᱚ ᱱᱤᱛᱚᱜ ᱫᱚ ᱯᱷᱳᱱ ᱤᱫᱤ ᱠᱟᱛᱮᱜ ᱫᱚ ᱦᱟᱸᱜ ᱵᱟᱰᱟᱭ ᱵᱟᱹᱱᱩᱜ ᱟᱠᱟᱫ ᱛᱟᱠᱚᱣᱟ ᱪᱮᱫ ᱠᱟ ᱵᱮᱵᱚᱦᱟᱨ ᱦᱩᱭᱩᱜᱼᱟ ᱪᱮᱫᱠᱟ ᱵᱚᱱ ᱵᱮᱣᱦᱟᱨᱟ᱾ ᱟᱫᱚ ᱚᱱᱟ ᱵᱚᱫᱚᱞᱛᱮ ᱟᱞᱤᱧ ᱫᱚᱞᱤᱧ ᱞᱟᱹᱭᱼᱟ ᱩᱱᱠᱩ ᱟᱭᱳ ᱵᱟᱵᱟ ᱡᱩᱫᱤ ᱡᱚᱛᱷᱟᱛ ᱠᱚ ᱛᱟᱦᱮᱱᱟ ᱥᱮ ᱡᱩᱛ ᱠᱚ ᱛᱟᱦᱮᱱᱟ᱾ ᱟᱫᱚ ᱦᱟᱸᱜ ᱜᱤᱫᱽᱨᱟᱹᱣᱟᱜ ᱚᱱᱟ ᱵᱚᱦᱚᱜ ᱨᱮᱭᱟᱜ ᱜᱤᱫᱷᱤ ᱨᱮᱭᱟᱜ ᱥᱤᱞᱯᱤᱧ ᱫᱚ ᱦᱟᱸᱜ ᱵᱟᱝ ᱥᱤᱧᱚᱸᱜ ᱛᱟᱠᱚᱣᱟ᱾ ᱚᱱᱟ ᱫᱚ ᱡᱷᱤᱡ ᱜᱮ ᱛᱟᱦᱮᱱ ᱛᱟᱠᱚᱣᱟ ᱥᱮ ᱱᱟᱯᱟᱭ ᱜᱮᱭᱟᱱ ᱟᱨᱡᱟᱣ ᱠᱚ ᱟᱨᱡᱟᱣ ᱫᱟᱲᱮᱭᱟᱜᱼᱟ᱾
ᱦᱳᱭ ᱟᱹᱰᱤ ᱱᱟᱯᱟᱭ ᱵᱤᱱ ᱢᱮᱱ ᱟᱠᱟᱜᱼᱟ, ᱟᱫᱚ ᱟᱵᱚ ᱟᱨ ᱠᱤ ᱤᱧ ᱡᱷᱚᱛᱚ ᱦᱚᱲ ᱫᱚ ᱟ ᱴᱷᱤᱠ ᱥᱟᱺᱦᱤᱡ ᱵᱮᱵᱚᱦᱟᱨ ᱵᱟᱵᱚᱱ ᱵᱟᱲᱟᱭᱟ ᱵᱟᱝ ᱥᱮ᱾ ᱟᱞᱤᱧ ᱫᱚ ᱱᱚᱣᱟ ᱜᱮ ᱢᱚᱱᱮ ᱦᱩᱭᱩᱜ ᱠᱟᱱ ᱛᱟᱹᱞᱤᱧᱟ ᱱᱤᱛᱚᱜ ᱫᱚ ᱟᱵᱚ ᱪᱮᱫ ᱞᱮᱠᱟ ᱵᱚᱱ ᱵᱮᱵᱚᱦᱟᱨᱟ ᱚᱱᱠᱟ ᱜᱮ ᱟᱨᱠᱤ ᱦᱩᱭᱩᱜᱼᱟ᱾
ᱦᱳᱭ ᱦᱳᱭ ᱟᱫᱚ ᱱᱤᱛᱚᱜ ᱫᱚ ᱦᱟᱸᱜ ᱛᱚ ᱚᱱᱠᱟ ᱢᱟ ᱵᱟᱝ ᱦᱩᱭᱩᱜ ᱠᱟᱱ ᱱᱤᱛᱚᱜ ᱫᱚ ᱟᱭᱳ ᱵᱟᱵᱟ ᱦᱚᱸ ᱥᱮ ᱜᱤᱫᱟᱹᱨ ᱯᱤᱫᱟᱹᱨ ᱦᱚᱸ ᱟᱭᱳ ᱵᱟᱵᱟ ᱧᱮᱞ ᱠᱚᱵᱮᱱ ᱚᱝᱠᱟ ᱜᱤᱫᱟᱹᱨ ᱠᱚᱣᱟᱜ ᱵᱟᱠᱚ ᱵᱟᱹᱞᱤ ᱞᱮᱠᱚ ᱫᱟᱲᱮᱭᱟᱜ ᱠᱚᱣᱟ ᱟᱫᱚ ᱦᱟᱸᱜ ᱯᱷᱳᱱ ᱠᱚ ᱥᱟᱢᱟᱝ ᱟᱠᱚᱣᱟ᱾
ᱦᱳᱭ ᱛᱚ ᱚᱱᱟ ᱠᱚᱫᱚ ᱵᱟᱹᱲᱤᱡᱚᱜ ᱠᱟᱱᱟ ᱟᱵᱚᱣᱟᱜ ᱜᱤᱫᱽᱨᱟᱹ ᱯᱤᱪᱷᱚᱱ ᱨᱮᱦᱚᱸ ᱠᱟᱹᱴᱤᱡ ᱥᱚᱢᱚᱭ ᱮᱢ ᱞᱟᱜᱟᱣ ᱵᱚᱱᱟ, ᱵᱟᱹᱣᱞᱤ ᱠᱚ ᱦᱩᱭᱩᱜᱼᱟ ᱥᱮ, ᱛᱟᱞᱦᱮ ᱜᱤᱫᱽᱨᱟᱹ ᱦᱚᱸ ᱚᱱᱟ ᱱᱟᱯᱟᱭ ᱠᱚ ᱛᱟᱦᱮᱱᱟ ᱟᱨ
ᱟᱫᱚ ᱦᱟᱸᱜ ᱚᱱᱟ ᱦᱳᱭ ᱦᱳᱭ᱾ ᱟᱫᱚ ᱱᱤᱛᱳ ᱠᱷᱚᱡ ᱡᱩᱫᱤ ᱯᱷᱳᱱ ᱵᱮᱱ ᱪᱟᱯᱟᱜ ᱟᱭᱟ, ᱟᱫᱚ ᱩᱱᱤ ᱫᱚ ᱦᱟᱸᱜ ᱦᱟᱯᱮᱱ ᱫᱤᱱ ᱫᱚ ᱯᱷᱳᱱ ᱜᱮᱛᱚᱭ ᱠᱷᱚᱠᱚᱭᱟ ᱥᱮ᱾ ᱟᱫᱚ ᱚᱞᱚᱜ ᱯᱟᱲᱦᱟᱜ ᱡᱤᱭᱚᱱ ᱨᱮᱫᱚ ᱦᱟᱸᱜ ᱟᱫᱚ ᱩᱱᱤ ᱫᱚ ᱯᱷᱳᱱ ᱨᱮᱜᱮ ᱦᱟᱸᱜ ᱮ ᱵᱚᱞᱚ ᱠᱚᱜᱼᱟ ᱾
ᱳ ᱦᱳᱭ
ᱩᱸ ᱦᱳᱭ ᱟᱫᱚ ᱤᱱᱟᱹ ᱠᱷᱟᱹᱛᱤᱨ ᱞᱤᱧ ᱞᱟᱹᱭᱫᱟ ᱯᱷᱳᱱ ᱫᱚ ᱦᱟᱸᱜ ᱩᱱᱟᱹᱜ ᱫᱚ ᱵᱟᱢ ᱵᱟᱲ ᱜᱮᱭᱟ ᱟᱨ ᱟᱵᱚ ᱢᱟᱨᱟᱝ ᱦᱚᱲ ᱦᱚᱸ ᱡᱟᱦᱟᱸ ᱫᱚ ᱞᱟᱹᱴᱩ ᱦᱚᱲ ᱦᱚᱵᱮᱱ ᱧᱮᱞ ᱠᱟᱜ ᱠᱚᱜᱮ ᱜᱮᱭᱟ ᱥᱮᱸ ᱟᱵᱮᱱ ᱦᱚᱸ ᱵᱮᱱ ᱟᱴᱠᱟᱨ ᱠᱟᱜ ᱜᱮᱭᱟ ᱦᱟᱸᱜ ᱱᱚᱝᱠᱟ ᱡᱮ ᱵᱷᱤᱰᱤᱭᱳ ᱵᱮᱱ ᱧᱮᱞᱮᱜᱼᱟ ᱟᱫᱚ ᱧᱮᱞ ᱧᱮᱞᱛᱮ ᱦᱟᱸᱜ ᱟᱭᱢᱟ ᱜᱮ ᱵᱮᱱ ᱱᱮᱥᱟᱣ ᱠᱟᱱᱟ ᱦᱟᱸᱜ᱾
ᱦᱳᱭ ᱾
ᱟᱫᱚ ᱦᱟᱸᱜ ᱡᱚᱢ ᱧᱩᱸ ᱠᱚᱦᱚᱸ ᱵᱤᱱ ᱦᱤᱲᱤᱧ ᱪᱟᱵᱟᱣ ᱟᱠᱟᱫᱼᱟ ᱦᱳᱭ ᱦᱳᱭ ᱾ ᱟᱫᱚ ᱟᱵᱚ ᱠᱚᱜᱮ ᱦᱟᱸᱜ ᱱᱚᱣᱟ ᱠᱚ ᱦᱟᱸᱜ ᱱᱤᱭᱚᱢ ᱞᱮᱠᱟᱛᱮ ᱦᱟᱸᱜ ᱵᱟᱵᱚᱱ ᱮ ᱪᱟᱹᱞᱩ ᱫᱟᱲᱮᱜ ᱠᱟᱱᱟ ᱛᱟᱦᱞᱮ ᱦᱟᱸᱜ ᱩᱱᱠᱩ ᱜᱤᱫᱽᱨᱟᱹ ᱦᱚᱲ ᱫᱚ ᱦᱟᱸᱜ ᱩᱱᱠᱩ ᱫᱚ ᱛᱤᱱᱟᱹᱜ ᱠᱚ ᱵᱩᱡ ᱠᱟᱹᱜᱼᱟ ᱾
ᱦᱳᱭ ᱦᱳᱭ
ᱩᱱᱠᱩ ᱢᱟᱛᱚ ᱦᱟᱸᱜ ᱵᱟᱠᱚ ᱪᱟᱹᱞᱩ ᱠᱮᱭᱟ ᱱᱚᱣᱟ ᱱᱤᱭᱚᱢ ᱞᱮᱠᱟ ᱛᱮᱫᱚ ᱟᱨᱚ ᱦᱟᱸᱜ,
ᱦᱳᱭ ᱾
ᱦᱩᱸ ᱟᱫᱚ ᱦᱚᱸ ᱚᱭ ᱡᱟᱦᱟᱸ ᱚᱱᱟᱞᱤᱧ ᱞᱟᱹᱭ ᱠᱮᱫ ᱟᱫᱚ ᱦᱟᱸᱜ ᱞᱤᱧ ᱞᱟᱹᱭ ᱫᱟ ᱦᱚᱸᱜ ᱚᱭ ᱡᱟᱦᱟᱸ ᱞᱟᱦᱟ ᱛᱮᱫᱚ ᱦᱟᱸᱜ ᱮ ᱛᱮ ᱚᱱᱟ ᱪᱤᱛᱟᱹᱨ ᱧᱮᱞᱟᱱ ᱞᱮᱠᱟᱱᱟᱜ ᱚᱱᱠᱟᱱᱟᱜ ᱢᱤᱫᱴᱮᱱ ᱡᱤᱱᱤᱥ ᱛᱟᱦᱮᱸ ᱠᱟᱱᱟ ᱡᱟᱦᱟᱸ ᱫᱚ ᱴᱤᱵᱷᱤ ᱠᱚ ᱢᱮᱛᱟᱜ ᱠᱟᱱ ᱫᱚ
ᱦᱳᱭ ᱾
ᱟᱫᱚ ᱛᱟᱦᱚᱞᱮ ᱱᱚᱣᱟ ᱫᱚ ᱦᱟᱸᱜ ᱱᱚᱜᱼᱚᱭ ᱡᱮ ᱱᱮᱛᱟᱨ ᱫᱚ ᱟᱫᱚᱜ ᱠᱟᱱᱟ ᱟᱫᱚ ᱵᱟᱹᱭ ᱵᱟᱹᱭᱛᱮ ᱟᱫᱚ ᱟᱭᱢᱟ ᱴᱟᱠᱟ ᱨᱮᱱᱟᱜ ᱥᱮ ᱯᱟᱛᱞᱟ ᱯᱟᱛᱞᱟ ᱠᱚ ᱦᱟᱛᱟᱣᱮᱫ ᱫᱚ, ᱦᱳᱭ ᱟᱫᱚ ᱚᱱᱟ ᱤᱫᱤ ᱠᱟᱛᱮ ᱪᱮᱫ ᱵᱤᱱ ᱞᱟᱹᱭᱼᱟ?
ᱟᱦᱟᱸ ᱟᱫᱚ ᱪᱮᱫ ᱞᱤᱧ ᱢᱮᱱᱟ ᱱᱚᱣᱟ ᱤᱫᱤ ᱠᱟᱛᱮᱜ ᱫᱚ, ᱢᱟᱲᱟᱝ ᱢᱟ ᱦᱟᱱᱮ ᱢᱟᱨᱮ ᱢᱚᱰᱮᱞ ᱛᱟᱦᱮᱸ ᱠᱟᱱ ᱡᱟᱦᱟᱸ ᱫᱚ
ᱦᱳᱭ ᱦᱳᱭ᱾
ᱦᱟᱸ ᱚᱱᱟ ᱫᱚ ᱟᱫᱚ ᱛᱚᱠᱷᱚᱱ ᱩᱱ ᱨᱮᱱᱟᱜ ᱡᱩᱜᱽ ᱨᱮᱫᱚ ᱚᱱᱟ ᱢᱟ ᱥᱩᱫᱩ ᱠᱟᱹᱞᱟᱨ ᱛᱚ ᱚᱱᱠᱟ ᱠᱟᱹᱞᱟᱨ ᱢᱟᱱ ᱪᱮᱫ ᱨᱚᱝ ᱨᱚᱝ ᱫᱚ ᱵᱟᱠᱚ ᱧᱮᱞᱚᱜ ᱠᱟᱱ ᱛᱟᱦᱮᱸᱫ ᱥᱮ, ᱪᱮᱫ ᱞᱮᱠᱟ ᱠᱚ ᱦᱚᱨᱚᱜ ᱵᱟᱸᱫᱮᱭᱟ ᱪᱮᱫ ᱞᱮᱠᱟ ᱠᱚ ᱥᱟᱹᱡ ᱥᱟᱹᱡ ᱥᱟᱯᱲᱟᱜ ᱠᱟᱱ ᱛᱟᱦᱮᱸᱫ ᱚᱱᱟ ᱦᱚᱸ ᱵᱟᱝᱠᱚ ᱧᱮᱞ ᱧᱟᱢᱚᱜᱟ, ᱦᱮᱸ ᱟᱫᱚ ᱧᱤᱧᱟᱢ ᱫᱚᱠᱚ ᱧᱤᱧᱟᱢ ᱢᱚᱜ ᱠᱟᱱ ᱛᱟᱦᱮᱸᱱᱟ ᱚᱱᱟ ᱢᱟ ᱡᱷᱚᱛᱚ ᱯᱩᱲ ᱜᱮ᱾ ᱦᱮᱸ ᱥᱮ ᱵᱟᱝ ᱞᱟᱦᱟ ᱫᱚ ᱚᱱᱠᱟ ᱴᱤᱵᱷᱤ ᱛᱟᱦᱮᱸ ᱠᱟᱱᱟ ᱥᱮ᱾
ᱦᱳᱭ᱾
ᱱᱮᱛᱟᱨ ᱢᱟ ᱚᱱᱟ ᱚᱱᱠᱟᱱᱟᱜ ᱴᱤᱵᱷᱤ ᱨᱮᱫᱚ ᱡᱷᱚᱛᱚ ᱪᱮᱫ ᱞᱮᱠᱟ ᱦᱚᱨᱚᱜ ᱵᱟᱸᱫᱮ ᱪᱮᱫ ᱞᱮᱠᱟ ᱱᱟᱜ-ᱼ ᱡᱟᱢᱟ ᱠᱚ ᱚᱱᱠᱟᱱᱟᱜ ᱨᱚᱝ ᱜᱮ ᱨᱚᱝ ᱧᱮᱞ ᱧᱟᱢᱚᱜ ᱠᱟᱱ ᱛᱟᱠᱚᱣᱟ ᱵᱟᱝ ᱥᱮ ᱟᱫᱚ ᱚᱱᱟ ᱦᱟᱛᱤᱡ ᱛᱮ ᱡᱟᱹᱱᱤᱡ ᱮᱠᱷᱟᱱ ᱫᱚ ᱚᱱᱮ ᱚᱱᱠᱟᱱᱟᱜ ᱠᱚ ᱦᱟᱛᱟᱣᱮᱫᱼᱟ ᱟᱹᱞᱤᱧᱟᱜ ᱢᱚᱱᱮ ᱫᱚᱞᱤᱧ ᱢᱮᱱ ᱮᱫᱟ᱾
ᱟᱪᱪᱷᱟ ᱟᱪᱪᱷᱟ᱾
ᱦᱳᱭ ᱟᱫᱚ ᱦᱟᱱᱟ ᱠᱚᱢᱟ ᱱᱤᱛᱚᱜ ᱫᱚ ᱩᱱᱟᱹᱜ ᱫᱚ ᱵᱟᱝᱠᱚ ᱦᱟᱛᱟᱣ ᱮᱫᱟ ᱟᱫᱚ ᱚᱱᱟᱠᱚ ᱠᱷᱟᱹᱛᱤᱨ ᱛᱮᱜᱮ ᱯᱟᱪᱮᱫ
ᱦᱳᱭ ᱟᱫᱚ ᱱᱤᱛᱚᱜ ᱢᱟ ᱡᱚᱛᱚ ᱡᱚᱛᱚ ᱜᱮ ᱦᱟᱸᱜ ᱠᱟᱹᱴᱤᱡ ᱱᱟᱯᱟᱭ ᱱᱟᱯᱟᱭ ᱥᱮ ᱱᱟᱣᱟ ᱱᱟᱣᱟ ᱱᱟᱜ ᱦᱮᱡ ᱞᱮᱱᱠᱷᱟᱱ ᱱᱟᱣᱟ ᱱᱟᱣᱟ ᱱᱟᱜ ᱜᱮᱵᱚᱱ ᱠᱩᱥᱤᱭᱟᱜᱼᱟ ᱡᱚᱛᱚ ᱦᱚᱲ ᱜᱮᱥᱮ, ᱦᱳᱭ ᱦᱳᱭ ᱟᱫᱚ ᱚᱱᱟ ᱫᱚ ᱦᱚᱨᱚᱜ ᱵᱟᱸᱫᱮ ᱦᱳᱭᱳᱜ ᱛᱟᱢ ᱟᱨ ᱚᱱᱟ ᱧᱮᱞᱟᱢ ᱪᱤᱛᱟᱹᱨ ᱠᱚ ᱦᱩᱭᱩᱜ ᱡᱟᱦᱱᱟᱜ ᱜᱮ ᱾ ᱦᱳᱭ ᱦᱳᱭ ᱟᱫᱚ ᱟᱹᱰᱤ ᱡᱚᱛᱷᱟᱛ ᱫᱚᱵᱮᱱ ᱞᱟᱹᱭ ᱟᱠᱟᱜ-ᱟ ᱟᱫᱚ ᱟᱹᱞᱤᱧ ᱫᱚ ᱦᱟᱸᱜ ᱞᱤᱧ ᱞᱟᱹᱭᱟ ᱚᱱᱟ ᱥᱟᱶ ᱥᱟᱶᱛᱮ ᱟᱨᱚ ᱱᱮᱛᱟᱨ ᱫᱚ ᱦᱟᱸᱜ ᱟᱭᱢᱟ ᱦᱚᱲᱜᱮ ᱵᱟᱠᱚ ᱵᱮᱵᱚᱦᱟᱨᱮᱫᱼᱟ ᱚᱱᱟ ᱠᱚᱫᱚ ᱦᱟᱸᱜ,
ᱦᱳᱭ᱾ ᱟᱹᱰᱤ ᱦᱚᱲᱜᱮ ᱵᱟᱝᱠᱚ ᱵᱮᱵᱚᱦᱟᱨᱮᱜᱼᱟ ᱚᱱᱟ ᱫᱚ᱾ ᱟᱫᱚ
ᱦᱚᱸᱜ-ᱚᱭ ᱜᱟᱹᱫᱩᱡ-ᱟᱜ ᱩᱰᱩᱠ ᱟᱠᱟᱱᱟ ᱥᱮ ᱟᱫᱚ ᱱᱚᱣᱟ ᱜᱟᱫᱩᱡ-ᱟᱜ ᱜᱮ ᱡᱷᱚᱛᱚ ᱦᱚᱲ ᱠᱚ ᱵᱮᱣᱦᱟᱨ ᱮᱫᱟ᱾
ᱦᱳᱭ᱾ ᱟᱫᱚ ᱚᱱᱟ ᱦᱟᱸᱜ ᱟᱹᱞᱤᱧᱟᱜ ᱢᱚᱱᱮ ᱛᱮᱫᱚᱞᱤᱧ ᱞᱟᱹᱭᱫᱟ ᱱᱚᱣᱟ ᱫᱚ ᱪᱮᱫᱟᱜ ᱚᱱᱟ ᱵᱤᱥᱤ ᱛᱚ ᱵᱮᱵᱚᱦᱟᱨᱫᱟ ᱱᱚᱣᱟ ᱜᱟᱫᱩᱡᱟᱜ ᱫᱚ? ᱠᱟᱨᱚᱱ ᱚᱱᱟ ᱫᱚ ᱢᱟᱱᱮ ᱥᱚᱢᱚᱭ ᱥᱚᱢᱚᱭ ᱦᱩᱭᱩᱜᱼᱟ ᱛᱚ᱾ ᱟᱨ ᱡᱟᱦᱟᱸ ᱵᱤᱱ ᱢᱚᱱᱮᱭᱟ ᱚᱱᱟ ᱫᱚ ᱵᱟᱵᱤᱱ ᱪᱟᱹᱞᱩ ᱫᱟᱲᱮᱭᱟᱜᱼᱟ ᱥᱮ ᱚᱱᱟ ᱫᱚ᱾
ᱦᱳᱭ ᱦᱳᱭ᱾
ᱟᱨᱠᱤᱮ ᱚᱱᱟ ᱫᱚ ᱦᱟᱸᱜ ᱦᱮᱸ ᱚᱠᱛᱚ ᱚᱠᱛᱚ ᱠᱚ ᱮᱢᱟ ᱚᱱᱮ ᱚᱱᱠᱟ ᱟᱨ ᱱᱚᱣᱟ ᱢᱟ ᱡᱟᱦᱟᱸ ᱵᱤᱱ ᱢᱚᱱᱮᱭᱟ ᱚᱠᱛᱚ ᱨᱮᱱᱟᱜ ᱢᱟ ᱤᱭᱟᱹ ᱫᱚ ᱵᱟᱹᱱᱩᱜ ᱟᱠᱟᱫᱟ ᱥᱮ ᱡᱟᱦᱟᱸ ᱵᱤᱱ ᱮᱸ ᱡᱟᱦᱟᱸ ᱵᱤᱱ ᱚᱞ ᱠᱟᱛᱮᱜ ᱵᱤᱱ ᱩᱰᱩᱝᱟ ᱥᱮ ᱞᱟᱹᱭ ᱠᱟᱛᱮᱫ ᱵᱤᱱ ᱩᱰᱩᱝᱟ ᱚᱱᱟᱜᱮ ᱦᱤᱡᱩᱜᱼᱟ᱾ ᱛᱚ ᱚᱱᱟ ᱦᱟᱭ ᱛᱮᱞᱤᱧ ᱢᱚᱱᱮᱭᱫᱟ ᱡᱟᱹᱱᱤᱡ ᱱᱚᱣᱟ ᱜᱮ ᱵᱮᱥᱤ ᱫᱚᱠᱚ ᱦᱟᱛᱟᱣᱮᱜ-ᱟ, ᱵᱮᱵᱚᱦᱟᱨ ᱫᱟᱠᱚ᱾
ᱟᱫᱚ ᱦᱟᱸᱜ ᱚᱱᱟ ᱦᱚᱸ ᱟᱨ ᱱᱚᱣᱟ ᱦᱚᱸ ᱱᱚᱣᱟ ᱫᱚ ᱧᱮᱞ ᱥᱟᱶ ᱥᱟᱶᱛᱮ ᱟᱨᱦᱚᱸ ᱠᱷᱮᱞ ᱠᱚᱦᱚᱸ ᱜᱟᱱᱚᱜᱼᱟ᱾ ᱚᱱᱟ ᱥᱟᱶ ᱥᱟᱶᱛᱮ ᱪᱷᱩᱵᱤ ᱠᱚᱦᱚᱸ ᱜᱟᱱᱚᱜᱼᱟ ᱟᱨ ᱚᱱᱟ ᱥᱟᱶ ᱥᱟᱶᱛᱮ ᱨᱚᱯᱚᱲᱚᱜ ᱠᱚᱦᱚᱸ ᱜᱟᱱᱚᱜ᱾
ᱦᱳᱭ ᱨᱚᱯᱚᱲᱟᱜ ᱦᱚᱸ ᱜᱟᱱᱚᱜ-ᱟ, ᱟᱹᱰᱤ ᱟᱭᱢᱟ ᱨᱚᱠᱚᱢᱟᱜ ᱜᱮ ᱜᱟᱱ ᱫᱚ ᱜᱟᱱᱚᱜᱼᱟ᱾ ᱡᱟᱦᱟᱸ ᱜᱮᱵᱤᱱ ᱢᱚᱱᱮᱭᱟ ᱚᱱᱠᱟᱱᱟᱜ ᱜᱮ ᱜᱟᱱᱚᱜᱼᱟ ᱟᱨ ᱚᱱᱟ ᱨᱮᱢᱟ ᱩᱱᱟᱹᱜ ᱫᱚ ᱵᱟᱝ ᱜᱟᱱᱚᱜᱼᱟ ᱥᱩᱫᱩ ᱧᱮᱧᱮᱞ ᱜᱮ ᱚᱱᱟ ᱦᱚᱸ ᱚᱠᱛᱚ ᱚᱠᱛᱚ᱾
ᱦᱳᱭ ᱟᱨ ᱚᱱᱟ ᱥᱟᱶᱛᱮ ᱦᱟᱸᱜ ᱟᱨᱚᱞᱤᱧ ᱞᱟᱹᱭᱫᱟ ᱟᱨ ᱚᱱᱟ ᱫᱚ ᱦᱟᱸᱜ ᱮᱠᱞᱟ ᱫᱚ ᱦᱟᱸᱜ ᱵᱟᱵᱤᱱ ᱧᱮᱞᱟ ᱥᱮ ᱚᱱᱟ ᱯᱟᱦᱴᱥᱟ ᱨᱮᱱ ᱡᱟᱦᱟᱸ ᱛᱤᱱᱟᱹᱜ ᱦᱚᱲ ᱠᱚ ᱛᱟᱦᱮᱱᱟ ᱥᱟᱱᱟᱢ ᱦᱚᱲ ᱜᱮ ᱦᱟᱸᱜ ᱠᱚ ᱦᱤᱡᱩᱜᱼᱟ᱾ ᱠᱚᱭᱚᱜ ᱠᱟᱜᱼᱟ ᱠᱚ ᱟᱫᱚ ᱦᱟᱸᱜ ᱚᱱᱠᱟ ᱫᱚ ᱦᱟᱸᱜ ᱵᱟᱵᱮᱱ ᱧᱮᱞ ᱫᱟᱲᱮᱭᱟᱜᱼᱟ ᱟᱨ ᱟᱭᱩᱵᱟᱵᱟ ᱢᱟᱠᱚ ᱛᱟᱦᱮᱱ ᱠᱟᱱ ᱜᱮ ᱥᱟᱶᱛᱮ ᱟᱭᱢᱟ ᱞᱮᱠᱟᱱᱟᱜ ᱦᱟᱸᱜ ᱦᱤᱡᱩᱜ-ᱟ ᱥᱮ᱾
ᱦᱳᱭ ᱦᱳᱭ᱾
ᱦᱳᱭ᱾ ᱟᱭᱢᱟ ᱞᱮᱠᱟᱱᱟᱜ ᱱᱟᱴᱚᱠ ᱠᱚ ᱦᱤᱡᱩᱜᱼᱟ ᱛᱟᱦᱚᱞᱮ ᱚᱱᱟ ᱠᱚᱫᱚ ᱪᱤᱠᱟᱹᱛᱮ ᱦᱟᱸᱜ ᱵᱮᱱ ᱧᱮᱞᱟ᱾ ᱩᱠᱩ ᱥᱟᱢᱟᱝ ᱠᱚᱨᱮ ᱫᱚ ᱦᱮᱸ ᱦᱮᱸ᱾ ᱟᱫᱚ ᱱᱚᱣᱟ ᱠᱷᱟᱱ ᱫᱚ ᱮᱠᱞᱟ ᱮᱠᱞᱟ ᱡᱟᱦᱟᱸ ᱞᱮᱠᱟᱱᱟᱜ ᱦᱤᱡᱩᱜ ᱨᱮᱦᱚᱸ ᱵᱮᱱ ᱧᱮᱞ ᱜᱚᱫ ᱜᱮᱭᱟ ᱦᱟᱸᱜ᱾
ᱦᱳᱭ᱾
ᱦᱳᱭ ᱦᱳᱭ ᱟᱨ ᱚᱱᱟ ᱥᱟᱶᱛᱮᱞᱤᱧ ᱞᱟᱹᱭᱫᱟ ᱡᱟᱦᱟᱸᱭ ᱴᱤᱵᱷᱤ ᱚᱱᱟ ᱫᱚ ᱦᱟᱸᱜ ᱠᱤᱱᱛᱩ ᱢᱤᱫ ᱯᱚᱠᱷᱮ ᱫᱚ ᱵᱷᱟᱜᱮ ᱜᱮ ᱛᱟᱦᱮᱸ ᱠᱟᱱᱟ ᱪᱮᱫᱟᱜ ᱥᱮ ᱟᱵᱚᱣᱟᱜ ᱢᱮᱸᱫ ᱨᱮᱱᱟᱜ ᱦᱚᱸ ᱥᱚᱢᱚᱥᱥᱟ ᱵᱟᱝ ᱦᱩᱭᱩᱜ ᱠᱟᱱᱟ ᱟᱨ ᱵᱟᱝ ᱦᱩᱭᱩᱜ ᱠᱟᱱ ᱛᱟᱦᱮᱸᱫ᱾ ᱟᱨ ᱡᱟ ᱦᱳᱭᱳᱜᱼᱟ ᱥᱟᱺᱜᱤᱧ ᱠᱷᱚᱱ᱾ ᱜᱮᱵᱮᱱ ᱧᱮᱞ ᱧᱟᱢᱟ ᱟᱨ ᱯᱷᱳᱱ ᱫᱚ ᱦᱟᱸᱜ ᱮᱠᱫᱚᱢ ᱛᱚᱵᱚᱝ ᱠᱟᱛᱮᱫ ᱵᱚᱱ ᱠᱚᱭᱚᱜ ᱠᱟᱜᱼᱟ ᱥᱮ᱾
ᱦᱳᱭ ᱦᱳᱭ ᱚᱱᱟ ᱦᱚᱸ ᱟᱹᱰᱤ ᱱᱟᱯᱟᱭ ᱠᱟᱛᱷᱟ ᱵᱮᱱ ᱢᱮᱱ ᱟᱠᱟᱜᱼᱟ, ᱡᱟᱦᱟᱸ ᱫᱚ ᱴᱤᱵᱷᱤ ᱵᱚᱱ ᱢᱮᱱ ᱮᱫᱟ ᱚᱱᱟ ᱫᱚ ᱩᱱᱫᱚ ᱥᱟᱺᱜᱤᱧ ᱠᱷᱚᱱᱟᱜ ᱥᱟᱺᱜᱤᱧ ᱨᱮᱵᱚᱱ ᱫᱚᱦᱚ ᱠᱟᱜᱼᱟ ᱛᱚ ᱟᱹᱰᱤ ᱟᱹᱰᱤ ᱟᱭᱢᱟ ᱦᱚᱲ ᱵᱚᱱ ᱧᱮᱞᱟ ᱚᱱᱟ ᱫᱚ᱾ ᱫᱚ ᱱᱟᱯᱟᱭ ᱜᱮ ᱚᱱᱟ ᱫᱚ ᱢᱮᱫ ᱨᱮᱱᱟᱜ ᱫᱚ ᱵᱟᱭ ᱠᱷᱚᱛᱤᱭᱮᱫ ᱛᱟᱵᱚᱱ ᱛᱟᱦᱮᱸ ᱟᱨ ᱱᱚᱣᱟ ᱢᱟ ᱥᱩᱨ ᱨᱮᱵᱚᱱ ᱠᱚᱭᱚᱜ ᱠᱟᱜ-ᱟ ᱟᱫᱚ ᱢᱮᱠ ᱨᱮ ᱱᱳᱣᱟ ᱨᱮᱱᱟᱜ ᱟᱞᱚ ᱠᱚᱛᱮ ᱥᱮ ᱱᱚᱣᱟ ᱨᱮᱱᱟᱜ ᱦᱚᱸᱛᱚ ᱢᱤᱫᱴᱮᱡ ᱡᱟᱦᱟᱸᱱᱟᱜ ᱢᱮᱱᱟᱜ ᱟᱠᱟᱫᱟ ᱥᱮ ᱟᱠᱚᱨᱥᱚᱱ ᱡᱤᱱᱤᱥ᱾ ᱚᱱᱟ ᱠᱚ ᱛᱮᱜᱮ ᱢᱮᱫ ᱦᱚᱸ ᱵᱟᱹᱲᱤᱡ ᱵᱟᱹᱲᱤᱡ ᱫᱟᱲᱮᱭᱟ ᱛᱟᱵᱚᱱᱟ ᱵᱟᱝ ᱥᱮ᱾
ᱦᱳᱭ᱾
ᱦᱚᱸ᱾
ᱟᱫᱚ ᱦᱟᱸᱜ ᱚᱱᱟ ᱠᱷᱟᱹᱛᱤᱨ ᱜᱮ ᱦᱟᱸᱜ ᱞᱤᱧ ᱞᱟᱹᱭ ᱮᱫᱟ᱾ ᱴᱤᱵᱷᱤ ᱫᱚ ᱦᱟᱸᱜ ᱢᱤᱫ ᱯᱚᱠᱷᱮ ᱫᱚ ᱡᱚᱛᱷᱟᱛ ᱜᱮ ᱛᱟᱦᱮᱸ ᱠᱟᱱᱟ ᱟᱨ ᱱᱤᱛᱚᱜ ᱱᱤᱛᱚᱜ ᱟᱜ ᱡᱟᱦᱟᱸ ᱞᱮᱠᱟᱱᱟᱜ ᱡᱩᱜᱽ ᱠᱟᱱᱟ ᱚᱱᱟ ᱦᱮᱸ ᱚᱱᱟ ᱤᱫᱤ ᱠᱟᱛᱮᱜ ᱫᱚ ᱡᱚᱛᱷᱟᱛ ᱫᱚ ᱦᱟᱸᱜ ᱩᱱᱟᱹᱜ ᱫᱚ ᱵᱟᱝ ᱡᱚᱛᱷᱟᱛᱟ ᱾